ᱠᱚᱢ ᱱᱟ ᱛᱚᱵᱮ ᱟᱨ ᱢᱤᱫ ᱫᱷᱟᱣ ᱢᱤᱫ ᱥᱮᱫ ᱠᱷᱚᱱ ᱡᱚᱦᱟᱨ ᱜᱮ
ᱡᱚᱦᱟᱨ ᱜᱮ ᱛᱟᱦᱚᱞᱮ ᱜᱚᱝᱠᱮ
ᱛᱚᱵᱮ ᱞᱟᱦᱟ ᱟᱠᱷᱲᱟ ᱨᱮᱢᱟ ᱱᱚᱣᱟ ᱪᱟᱥ ᱵᱟᱥ ᱵᱟᱵᱚᱛ ᱛᱮᱞᱟᱝ ᱜᱟᱞᱢᱟᱨᱟᱣᱮᱫ ᱛᱟᱦᱮᱸᱱ ᱟᱫᱚ ᱱᱤᱛᱚᱜ ᱫᱚ
ᱦᱮᱸ ᱢᱟ ᱞᱟᱹᱭ ᱵᱤᱱ?
ᱦᱮᱸ ᱱᱮᱛᱟᱨ ᱢᱟ ᱱᱚᱜᱼᱚᱭ ᱥᱚ ᱠᱚ ᱵᱤᱞᱤᱜ ᱠᱟᱱᱟ ᱟᱞᱮ ᱥᱮᱫ ᱫᱚ ᱥᱚ ᱠᱚᱫ ᱥᱮ ᱢᱮᱱ ᱫᱟᱲᱮᱭᱟᱜᱼᱟ ᱵᱤᱨ ᱵᱩᱨᱩ ᱨᱮᱱᱟᱜ ᱡᱚ ᱵᱟᱵᱚᱫ ᱛᱮᱞᱟᱝ ᱜᱟᱞᱢᱟᱨᱟᱣ ᱞᱮᱱᱠᱷᱟᱱ ᱱᱟᱯᱟᱭ ᱦᱩᱭᱩᱜ-ᱟ᱾ ᱛᱚᱵᱮ ᱟᱯᱮ ᱥᱮᱫ ᱱᱚᱣᱟ ᱥᱚ ᱠᱳᱫᱷ ᱠᱚᱫᱚ ᱢᱮᱱᱟᱜ ᱜᱮᱭᱟ ᱥᱮ ᱵᱟᱹᱱᱩᱜᱼᱟ ᱦᱟᱜ?
ᱜᱚᱝᱠᱮ ᱱᱚ ᱠᱳᱫ ᱥᱮ ᱪᱮᱫ ᱵᱤᱱ ᱢᱮᱱ ᱠᱮᱫᱟ'
ᱦᱮᱸ ᱥᱚ ᱫᱚ ᱟᱯᱮ ᱥᱮᱫ ᱵᱟᱠᱚ ᱢᱮᱛᱟᱜ ᱟ ᱥᱮ ᱪᱮᱫ ᱞᱮᱠᱟ ᱦᱟᱜ ᱱᱚᱣᱟ᱾ ᱚᱠᱟ ᱫᱚ ᱵᱮᱝᱜᱚᱞᱤ ᱛᱮ ᱢᱟᱱᱮ ᱡᱟᱢ ᱠᱚ ᱢᱮᱛᱟᱜ ᱠᱟᱱ ᱦᱤᱱᱫᱤ ᱛᱮ ᱡᱟᱢᱚᱱ ᱚᱱᱟ ᱦᱟᱸᱜ
ᱟᱪᱪᱷᱟ ᱦᱮᱸ ᱜᱚᱝᱠᱮ ᱚᱱᱟ ᱫᱚ ᱟᱞᱮ ᱫᱚ ᱠᱳᱫᱷ ᱞᱮ ᱢᱮᱛᱟᱜ ᱠᱟᱱᱟ᱾ ᱠᱳᱫ ᱫᱚ ᱵᱟᱝ ᱥᱚ ᱫᱚ ᱵᱟᱞᱮ ᱢᱮᱛᱟᱜ ᱠᱟᱱᱟ ᱠᱳᱫ ᱟᱨᱠᱤ ᱠᱳᱫ ᱵᱤᱞᱤ ᱦᱮᱸ ᱟᱫᱚ ᱚᱱᱟ ᱫᱚ ᱜᱚᱝ
ᱵᱤᱞᱤ ᱠᱚᱫᱚ ᱵᱤᱞᱤ ᱠᱟᱱ ᱜᱮᱭᱟ ᱟᱫᱚ ᱱᱚᱛᱮ ᱨᱮ ᱫᱚ ᱟᱞᱮ ᱥᱮᱫ ᱠᱚᱫᱚ ᱫᱟᱨᱮ ᱠᱚᱦᱚᱸ ᱟᱹᱰᱤ ᱡᱚᱠᱷᱟ ᱠᱚ ᱢᱟᱜ ᱢᱟᱜ ᱵᱟᱲᱟ ᱟᱠᱟᱫ ᱜᱮᱭᱟ ᱠᱚ ᱢᱟᱱᱮ ᱞᱟᱦᱟ ᱞᱟᱦᱟ ᱟᱨᱠᱤ ᱟᱫᱚ ᱱᱤᱛᱚᱜ ᱡᱟᱦᱟᱸ ᱠᱚ ᱫᱟᱨᱮ ᱠᱚ ᱢᱮᱱᱟᱜᱼᱟ ᱟᱫᱚ ᱚᱱᱟ ᱠᱚ ᱫᱟᱨᱮ ᱠᱚᱫᱚ ᱦᱩᱰᱤᱧ ᱜᱮᱭᱟ ᱢᱮᱱᱠᱷᱟᱱ ᱚᱱᱟ ᱠᱚᱨᱮᱜ ᱦᱚᱸ ᱡᱚ ᱫᱚ ᱡᱚᱜ ᱜᱮᱭᱟ ᱟᱫᱚ ᱜᱤᱫᱽᱨᱟᱹ ᱠᱚ ᱞᱟᱦᱟ ᱠᱷᱚᱱᱟᱜ ᱠᱚ ᱦᱮᱸ ᱟᱫᱚ ᱞᱟᱦᱟ ᱠᱷᱚᱱᱟᱜ ᱠᱚ ᱛᱤᱭᱚᱜ ᱛᱤᱭᱳᱟᱹᱜ ᱵᱟᱲᱟ ᱠᱮᱫᱟ ᱠᱚ ᱟᱫᱚ ᱚᱱᱠᱟ ᱞᱮᱠᱟ ᱡᱟᱹᱥᱛᱤ ᱫᱟᱨᱮ ᱠᱚᱫᱚ ᱟᱨ ᱟᱱᱠᱟ ᱞᱮᱠᱟ ᱡᱟᱥᱛᱤ ᱫᱟᱨᱮ ᱠᱚ ᱫᱚ ᱵᱟᱹᱱᱩᱜᱼᱟ, ᱟᱨ ᱡᱟᱦᱟᱸ ᱞᱟᱦᱟ ᱛᱮᱱᱟᱜ ᱢᱟᱨᱮ ᱢᱟᱨᱮ ᱫᱟᱨᱮ ᱠᱚ ᱛᱟᱦᱮᱸ ᱠᱟᱱᱟ ᱚᱱᱟ ᱠᱚᱫᱚ
ᱢᱟᱜ ᱦᱚᱪᱚ ᱠᱟᱫᱟ ᱠᱚ ᱡᱷᱚᱛᱚ ᱦᱚᱲᱜᱮ
ᱟᱪᱪᱷᱟ ᱟᱪᱪᱷᱟ ᱟᱞᱮ ᱥᱮᱫ ᱫᱚ ᱱᱚᱜᱼᱚᱭ ᱥᱚ ᱥᱮ ᱠᱳᱫ ᱠᱚ ᱢᱮᱛᱟᱜ ᱠᱟᱱ ᱚᱱᱟ ᱫᱚ ᱦᱟᱸᱜ ᱯᱮ ᱨᱚᱠᱚᱢ ᱛᱟᱸᱦᱮᱱᱟ? ᱟᱫᱚ ᱱᱚᱣᱟ ᱡᱚᱛᱚ ᱠᱷᱚᱭ ᱞᱟᱹᱴᱩ ᱧᱚᱜ ᱥᱮ ᱜᱟᱵᱮ ᱧᱚᱜ ᱛᱟᱦᱮᱸᱱᱟ ᱚᱱᱟ, ᱫᱚ ᱟᱞᱮ ᱥᱮᱫ ᱫᱚ ᱥᱚ ᱞᱮ ᱢᱮᱛᱟᱜᱼᱟ ᱦᱟᱸᱜ ᱟᱨ ᱚᱱᱟ ᱠᱷᱚᱡ ᱠᱟᱹᱴᱤᱡ ᱧᱚᱜ ᱚᱱᱟ ᱫᱚ ᱠᱩᱫᱽ ᱜᱮ ᱠᱩᱫᱽ ᱵᱤᱞᱤ ᱚᱱᱠᱟ ᱟᱨ ᱡᱷᱚᱛᱚ ᱠᱷᱚᱱ ᱟᱨ ᱢᱤᱫᱴᱮᱱ ᱠᱟᱹᱴᱤᱡ ᱩᱛᱟᱹᱨ ᱛᱟᱦᱮᱸᱱᱟ ᱚᱱᱟ ᱫᱚ ᱱᱚᱣᱟ ᱡᱟᱹᱯᱩᱫ ᱛᱟᱭᱱᱚᱢ ᱜᱮ ᱵᱤᱞᱤᱜᱼᱟ ᱦᱟᱸᱜ ᱛᱷᱚᱲᱟ ᱛᱟᱭᱱᱚᱢ ᱧᱚᱜ ᱵᱤᱞᱤᱜᱼᱟ ᱠᱟᱹᱴᱤᱡ ᱠᱟᱹᱴᱤᱡ᱾ ᱚᱱᱟ ᱫᱚ ᱟᱞᱮᱥᱮᱜ ᱫᱚ ᱪᱩᱰᱩᱜ ᱠᱚ ᱢᱮᱛᱟᱜᱼᱟ ᱛ ᱢᱮᱱ ᱫᱟᱲᱮᱭᱟᱜᱼᱟ ᱯᱮ ᱨᱚ ᱠᱚᱢ ᱥᱚ ᱥᱮ ᱱᱚᱣᱟ ᱠᱩᱫᱽ ᱨᱮᱱᱟᱜ ᱢᱮᱱᱟᱜᱼᱟ᱾
ᱦᱮᱸ ᱚᱱᱟ ᱢᱟᱱᱟᱣ ᱠᱟᱜ ᱟᱞᱮ ᱫᱚ ᱚᱱᱟ ᱵᱟᱝ ᱜᱚᱝᱠᱮ ᱟᱞᱮ ᱫᱚ ᱚᱱᱟ ᱫᱚ ᱵᱟᱨ ᱵᱟᱨ ᱨᱚᱠᱚᱢ ᱢᱮᱱᱟᱜᱼᱟ ᱟᱞᱮ ᱱᱚᱛᱮ ᱫᱚ ᱠᱳᱫ ᱫᱚ ᱦᱟᱸ ᱯᱮ ᱨᱚᱠᱚᱢ ᱜᱮ ᱴᱷᱤᱠ ᱜᱮᱵᱤᱱ ᱢᱮᱱᱫᱟ ᱯᱮ ᱨᱚᱠᱚᱢ ᱜᱮ ᱠᱟᱨᱚᱱ ᱢᱤᱫᱴᱟᱝ ᱫᱚ ᱟᱹᱰᱤ ᱵᱚᱲᱚ ᱵᱚᱲᱚ ᱡᱚᱜᱼᱟ ᱟᱨᱠᱤ ᱡᱟᱦᱟᱸ ᱚᱱᱟ ᱦᱚᱸ ᱠᱤᱱᱛᱩ ᱟᱞᱮ ᱫᱚ ᱠᱳᱫ ᱜᱮᱞᱮ ᱢᱮᱛᱟᱜ ᱠᱟᱱᱟ ᱦᱮᱸ ᱠᱳᱫ ᱜᱮᱞᱮ ᱢᱮᱛᱟᱜ ᱠᱟᱱᱟ, ᱟᱨ ᱡᱟᱦᱟᱸ ᱢᱤᱫᱴᱮᱱ ᱢᱟᱺᱡᱷᱟᱹᱨᱤ ᱥᱟᱦᱤᱡ ᱢᱮᱱᱟᱜᱼᱟ ᱚᱱᱟ ᱦᱚᱸ ᱠᱳᱫ ᱜᱮᱞᱮ ᱢᱮᱛᱟᱜ ᱠᱟᱱᱟ, ᱟᱨ ᱡᱟᱦᱟᱸ ᱠᱟᱹᱴᱤᱡ ᱡᱚᱠᱷᱟ ᱢᱮᱱᱟᱜᱼᱟ
ᱦᱮᱸᱻ᱾
ᱚᱱᱟ ᱫᱚᱞᱮ ᱢᱮᱛᱟᱜ ᱠᱟᱱᱟ ᱥᱮᱛᱟ ᱠᱳᱫ᱾
ᱟᱪᱪᱷᱟ ᱟᱪᱪᱷᱟ
ᱚᱠᱟ ᱞᱮᱠᱟ ᱠᱚ ᱧᱩᱛᱩᱢ ᱠᱟᱫᱟ ᱟᱧᱡᱚᱢ
ᱟᱯᱮ ᱥᱟᱣ ᱜᱟᱞᱢᱟᱨᱟᱣ ᱠᱟᱛᱮᱜ ᱜᱤᱧ ᱵᱟᱰᱟᱭ ᱧᱟᱢ ᱞᱮᱫᱟ ᱵᱚᱞᱮ ᱟᱫᱚᱢ ᱡᱟᱭᱜᱟ ᱨᱮᱫᱚ ᱱᱚᱝᱠᱟ ᱥᱮᱛᱟ ᱥᱮ ᱯᱩᱥᱤ ᱠᱩᱫ ᱱᱚᱜᱼᱚ ᱱᱚᱝᱠᱟ ᱠᱚ ᱢᱮᱛᱟᱜ ᱜᱮᱭᱟ ᱦᱟᱸᱜ ᱟᱫᱚ ᱟᱞᱮ ᱥᱮᱫ ᱫᱚ ᱱᱚᱝᱠᱟ ᱠᱟ ᱫᱚ ᱵᱟᱹᱧ ᱟᱸᱡᱚᱢ ᱵᱟᱲᱟᱣ ᱠᱟᱫᱟ᱾ ᱱᱚᱣᱟ ᱯᱮ ᱨᱚᱠᱚᱢ ᱡᱮ ᱥᱚ, ᱠᱷᱳᱫᱽ ᱟᱨ ᱪᱩᱰᱩᱜ ᱤᱱᱠᱟᱜᱤᱧ ᱟᱸᱡᱚᱢ ᱠᱟᱫᱟ᱾
ᱟᱨ ᱥᱚ ᱞᱮᱠᱟᱛᱮᱢ ᱢᱮᱱ ᱞᱮ ᱠᱷᱟᱡ ᱫᱚ ᱦᱟᱸᱜ ᱟᱞᱮ ᱥᱮᱫ ᱫᱚ ᱟᱹᱰᱤ ᱡᱟᱹᱥᱛᱤ ᱜᱮ ᱢᱟᱱᱮ ᱥᱚᱠᱷ ᱫᱟᱨᱮ ᱠᱚ ᱢᱮᱱᱟᱜᱼᱟ, ᱮᱱᱛᱮ ᱟᱞᱮ ᱥᱩᱨ ᱥᱩᱯᱩᱨ ᱯᱩᱨ ᱨᱮ ᱵᱤᱨᱼᱵᱩᱨᱩ ᱢᱮᱱᱟᱜᱼᱟ, ᱟᱫᱚ ᱵᱤᱨ ᱠᱚᱨᱮ ᱟᱹᱰᱤ ᱡᱟᱹᱥᱛᱤ ᱥᱚ ᱫᱟᱨᱮ ᱢᱮᱱᱟᱜᱼᱟ, ᱟᱫᱚ ᱧᱮᱛᱟᱨ ᱧᱮᱞ ᱞᱮᱠᱷᱟᱱ ᱫᱚ ᱟᱹᱰᱤ ᱡᱟᱹᱥᱛᱤ ᱜᱮ ᱵᱤᱞᱤᱜ ᱠᱟᱱᱟ ᱟᱫᱚ
ᱟᱭᱢᱟ ᱦᱚᱲ ᱱᱚᱝᱠᱟ ᱜᱷᱚᱫ ᱞᱟᱹᱜᱤᱫ ᱠᱚ ᱪᱟᱞᱟᱜᱼᱟ᱾ ᱟᱨ ᱟᱹᱠᱷᱨᱤᱧ ᱦᱚᱸᱠᱚ ᱟᱹᱠᱷᱨᱤᱧ ᱮᱫᱟ ᱦᱟᱸᱜ ᱟᱞᱮᱥᱮᱜ ᱫᱚ᱾ ᱟᱨ ᱥᱩᱨ ᱥᱩᱯᱩᱨ ᱨᱮ ᱢᱟᱱᱮ ᱚᱲᱟᱜ ᱟᱛᱳ ᱨᱮ ᱛᱟᱦᱮᱸ ᱠᱟᱱ ᱜᱮᱭᱟ ᱟᱫᱚ ᱚᱱᱟ ᱠᱚᱫᱚ ᱦᱟᱢ ᱟᱯᱮ ᱥᱮᱜ ᱞᱮᱠᱟ ᱠᱚ ᱢᱟᱜ ᱤᱫᱤ ᱠᱮᱫᱟ ᱦᱟᱸᱜ ᱚᱠᱟ ᱠᱚ ᱵᱟᱹᱫ ᱵᱟᱹᱭᱦᱟᱹᱲ ᱠᱚᱨᱮ ᱛᱟᱦᱮᱸ ᱠᱟᱱᱟ ᱟᱫᱚ ᱮᱠᱮᱱ ᱱᱤᱛᱚᱜ ᱫᱚ ᱚᱱᱟ ᱵᱤᱨ ᱠᱚᱨᱮᱜ ᱜᱮ ᱥᱟᱨᱮᱡ ᱵᱟᱲᱟᱣ ᱟᱠᱟᱱᱟ᱾ ᱟᱨ ᱢᱤᱫᱴᱮᱱ ᱵᱟᱨᱭᱟ ᱫᱟᱨᱮ ᱯᱟᱥᱮ ᱚᱲᱟᱜ ᱱᱚᱣᱟ ᱚᱲᱟᱜ ᱥᱩᱨ ᱠᱚᱨᱮ ᱫᱚ ᱢᱮᱱᱟᱜᱼᱟ ᱦᱟᱸᱜ᱾
ᱜᱚᱢᱠᱮ ᱚᱱᱮ ᱡᱟᱦᱟᱸ ᱟᱨᱠᱤ ᱚᱱᱟ ᱥᱚᱥᱚ ᱵᱤᱞᱤ ᱚᱱᱟ ᱠᱚᱫᱚ ᱵᱤᱨ ᱥᱚᱥᱚ, ᱥᱚᱥᱚ, ᱚᱱᱟ ᱠᱚᱫᱚ ᱟᱯ ᱥᱮᱫ ᱢᱮᱱᱟᱜ ᱜᱮᱭᱟ ᱥᱮ ᱵᱟᱝᱟ?
ᱦᱮᱸ ᱦᱮᱸ ᱚᱱᱟ ᱥᱚᱥᱚ ᱦᱚᱸ ᱢᱮᱱᱟᱜ ᱜᱮᱭᱟ᱾ ᱥᱚᱥᱚ ᱚᱠᱟ ᱫᱚ ᱤᱭᱟᱹ ᱧᱚᱜ ᱛᱟᱦᱮᱱᱟ ᱢᱟᱱᱮ ᱵᱤᱞᱤ ᱫᱚ ᱟᱨᱟᱜ ᱜᱮ ᱵᱤᱞᱤᱜᱼᱟ, ᱟᱨ ᱚᱠᱟ ᱤᱭᱟᱹ ᱛᱮᱫ ᱡᱟᱝ ᱛᱮᱫ ᱚᱱᱟ ᱫᱚ ᱦᱟᱸᱜ ᱦᱮᱸᱫᱮ ᱜᱮ᱾
ᱦᱮᱸᱫᱮ ᱜᱮᱛᱟᱦᱮᱱᱟ ᱦᱮᱸ ᱵᱟ ᱚᱱ ᱚᱱᱟ ᱫᱚ ᱟᱪᱪᱷᱟ ᱚᱱᱟ ᱫᱚ ᱠᱟᱹᱴᱤᱡ ᱡᱚᱠᱷᱚᱡ ᱟᱨ ᱚᱱᱟ ᱡᱟᱦᱟᱸ ᱵᱤᱨ ᱥᱚᱥᱚ ᱠᱚ ᱢᱮᱱ ᱫᱟᱠᱚ ᱵᱟᱜᱟᱱ ᱠᱚᱨᱮ ᱠᱚ ᱪᱟᱥᱟ ᱟᱨᱠᱤ ᱠᱟᱡᱩ ᱵᱟᱫᱟᱢ ᱡᱟᱦᱟᱸ ᱠᱚ ᱢᱮᱱ
ᱦᱮᱸ ᱦᱮᱸ ᱦᱮᱸ ᱦᱮᱸ ᱚᱱᱟ ᱦᱚᱸ ᱟᱞᱮᱥᱮᱫ ᱫᱚ ᱢᱟᱱᱮ ᱥᱚᱨᱠᱟᱨᱤ ᱦᱚᱛᱮ ᱛᱮᱠᱚ ᱨᱚᱦᱚᱭ ᱵᱟᱲᱟᱜ ᱪᱩᱣ ᱠᱟᱫᱟ ᱦᱟᱸᱜ ᱟᱫᱚ ᱟᱯᱱᱟᱨ ᱥᱮ ᱱᱤᱡᱮ ᱤᱭᱟᱹ ᱛᱮᱫᱚ ᱟᱡ ᱛᱮᱫᱚ ᱵᱟᱝ ᱡᱟᱱᱟᱢᱚᱜᱼᱟ ᱱᱚᱛᱮ ᱫᱚ ᱦᱟᱸᱜ᱾ ᱟᱫᱚ ᱨᱚᱦᱚᱭ ᱵᱟᱲᱟᱣ ᱠᱟᱜ ᱜᱮᱭᱟ ᱠᱚ ᱢᱟᱱᱮ ᱵᱟᱱᱟᱨ ᱜᱮ ᱢᱮᱱᱟᱜ᱾ ᱟ ᱢᱮᱱ ᱫᱟᱲᱮᱭᱟᱜ ᱧᱮᱛᱟᱨ ᱫᱚ ᱠᱷᱟᱡ ᱞᱟᱦᱟ ᱛᱮᱫᱚ ᱮᱠᱮᱱ ᱥᱚ, ᱥᱚ ᱜᱮ
ᱢᱟᱱᱮ ᱟᱯᱮ ᱚᱱᱛᱮ ᱫᱚ ᱪᱮᱜᱠᱟ ᱢᱟᱱᱮ ᱚᱱᱟ ᱠᱚᱫᱚ ᱠᱚ ᱛᱤᱭᱳᱜ ᱚᱪᱚᱚ ᱟᱯᱮ ᱜᱮᱭᱟ ᱥᱮ ᱵᱟᱝᱜᱮ?
ᱦᱮᱸ ᱦᱮᱸ ᱚᱱᱟ ᱥᱟᱨᱠᱟᱨᱤ ᱡᱟᱭᱜᱟ ᱠᱚᱨᱮ ᱠᱚ ᱨᱚᱦᱚᱭ ᱵᱟᱲᱟ ᱠᱟᱫᱟ ᱚᱱᱟ ᱫᱚ ᱡᱟᱦᱟᱸᱭ ᱜᱮ ᱛᱤᱭᱟᱹᱜ ᱢᱮ ᱡᱟᱦᱟᱱᱟᱜ ᱤᱭᱟᱹ ᱫᱚ ᱵᱟᱹᱱᱩᱜᱼᱟ, ᱨᱚᱠ ᱴᱚᱠ ᱫᱚ ᱵᱟᱹᱱᱩᱜᱼᱟ ᱦᱟᱸᱜ᱾ ᱟᱨ ᱥᱚᱥᱚ ᱫᱚ ᱚᱱᱮ ᱟᱹᱛᱳ ᱰᱤᱦᱟᱹᱛ ᱠᱚᱨᱮ ᱛᱟᱦᱮᱱ ᱚᱱᱮ ᱚᱱᱟ ᱫᱚ ᱦᱟᱸᱜ ᱟᱭᱢᱟ ᱞᱮᱠᱟᱱ ᱤᱭᱟᱹ ᱡᱟᱭᱜᱟ ᱨᱮᱞᱮ ᱵᱮᱣᱚᱦᱟᱨᱟ᱾ ᱡᱮᱞᱮᱠᱟ ᱱᱚᱣᱟ ᱦᱩᱲᱩ ᱠᱚᱠᱚ ᱨᱟᱠᱟᱵ ᱞᱮᱠᱷᱟᱡ ᱪᱟᱹᱠᱤ ᱞᱮᱠᱷᱟᱡ ᱠᱚ ᱱᱚᱣᱟ ᱠᱷᱟᱹᱨᱟᱹᱭ ᱨᱮ ᱦᱟᱸᱜ᱾ ᱩᱱ ᱡᱚᱠᱷᱟᱜ ᱦᱚᱸᱞᱮ ᱵᱤᱫ ᱵᱟᱲᱟ ᱠᱟᱜᱼᱟ ᱚᱱᱟ ᱪᱟᱹᱠᱤ ᱠᱚᱨᱮ ᱥᱮ ᱱᱚᱣᱟ ᱠᱷᱟᱹᱨᱟᱹᱭ ᱠᱚᱱᱟ ᱠᱚᱱᱟ ᱨᱮ᱾ ᱛᱚ ᱟᱯᱮ ᱥᱮᱫ ᱨᱮ ᱱᱚ ᱱᱚᱝᱠᱟ ᱱᱤᱭᱚᱢ ᱠᱚ ᱢᱮᱱᱟᱜᱼᱟ ᱥᱮ ᱪᱮᱫ ᱞᱮᱠᱟ?
ᱦᱮᱸ ᱢᱮᱱᱟᱜ ᱜᱮᱭᱟ ᱫᱚ ᱜᱚᱝᱠᱮ ᱟᱞᱮ ᱥᱮᱫ ᱫᱚ ᱱᱤᱭᱚᱢ ᱫᱚ ᱱᱚᱜᱼᱚᱭ ᱱᱚᱝᱠᱟ ᱞᱮᱠᱟ ᱦᱮᱸ ᱡᱚᱠᱷᱚᱱ ᱦᱩᱲᱩ ᱠᱚᱦᱚᱸ ᱠᱷᱟᱹᱨᱟᱹᱭ ᱠᱚ ᱵᱮᱱᱟᱣ ᱦᱩᱭᱩᱜᱼᱟ ᱟᱨᱠᱤ᱾
ᱦᱮᱸ
ᱟᱨ ᱛᱚᱠᱷᱚᱱ ᱫᱚᱞᱮ ᱪᱤᱠᱟᱹᱭᱟ ᱚᱱᱟ ᱢᱮᱜᱴᱮᱱ ᱮᱸ ᱦᱟᱥᱟ ᱪᱩᱠᱟᱹᱜ ᱟᱨᱠᱤ ᱠᱟᱹᱴᱤᱡ ᱧᱚᱜ ᱚᱱᱟᱨᱮ ᱩᱞᱰᱟᱹᱨ ᱤᱭᱟᱹ ᱠᱟ ᱠᱟᱛᱮᱫ ᱢᱤᱫ ᱢᱤᱫᱴᱮᱱ ᱢᱟᱱᱮ ᱠᱷᱟᱹᱨᱟᱹᱭ ᱞᱮ ᱯᱩᱡᱟᱹᱣᱟᱜᱼᱟ᱾ ᱡᱟᱜᱤ ᱡᱚᱦᱟᱨ ᱞᱮᱠᱟ ᱟᱨᱠᱤ ᱡᱚᱦᱟᱨ ᱞᱮ ᱯᱩᱡᱟᱹᱣᱟᱜᱼᱟ ᱠᱟᱹᱴᱤᱡ ᱡᱮ ᱦᱩᱲᱩ ᱠᱚᱦᱚᱸ ᱟᱹᱜᱩᱭ ᱦᱩᱭᱩᱜᱼᱟ, ᱟᱹᱜᱩ ᱥᱚᱢᱚᱭ ᱦᱚᱸ ᱡᱚᱠᱷᱚᱱ ᱟᱫᱚ ᱯᱟᱲᱳᱭ ᱠᱚ ᱦᱩᱭ ᱱᱟ᱾ ᱛᱟᱨᱯᱚᱨᱮ ᱚᱱᱟ ᱥᱚᱥᱚ ᱰᱟᱹᱨ ᱞᱮ ᱥᱚᱜᱮᱭᱟᱼᱟ ᱟᱨᱠᱤ
ᱟᱪᱪᱷᱟ ᱟᱪᱪᱷᱟ ᱦᱮᱸ ᱩᱞ ᱰᱟᱹᱨ ᱟᱨ ᱥᱚᱥᱚ ᱰᱟᱹᱨ ᱵᱟᱱᱟᱨ ᱜᱮ ᱦᱟᱜ ᱟᱞᱮ ᱥᱮᱫ ᱦᱚᱸ ᱚᱱᱠᱟ ᱠᱚ ᱵᱮᱵᱚᱦᱟᱨ ᱜᱮᱭᱟ
ᱦᱮᱸ
ᱛᱚ ᱠᱷᱟᱹᱨᱟᱹᱭ ᱵᱚᱸᱜᱟ ᱞᱮᱠᱟᱛᱮ ᱦᱟᱜ ᱠᱚ ᱢᱟᱱᱚᱛ ᱞᱮᱠᱟ ᱞᱮᱠᱟᱛᱮ ᱵᱚᱞᱮ ᱨᱟᱹᱠᱷᱤ ᱡᱚᱜᱟᱣ ᱞᱟᱹᱜᱤᱫ
ᱡᱟᱦᱟᱱ ᱠᱤ ᱢᱟᱦᱟᱸ ᱠᱚᱢ
ᱟᱫᱚ ᱢᱮᱱ ᱫᱟᱲᱮᱭᱟᱜᱼᱟ ᱟᱵᱚ ᱥᱚᱢᱟᱡᱽ ᱥᱮ ᱥᱟᱶᱛᱟ ᱫᱚ ᱟᱭᱢᱟ ᱞᱮᱠᱟᱱ ᱫᱟᱨᱤ ᱠᱚ ᱨᱮᱱᱟᱜ ᱢᱟᱱᱮ ᱱᱤᱭᱚᱢ ᱢᱮᱱᱟᱜᱼᱟ ᱟᱭᱢᱟ ᱞᱮᱠᱟᱱ ᱵᱮᱣᱦᱟᱨᱟ ᱡᱮᱞᱮᱠᱟ ᱱᱚᱣᱟ ᱢᱟᱛᱠᱚᱢ ᱠᱚᱦᱚᱸ ᱢᱟᱛᱠᱚᱢ ᱦᱚᱸ ᱱᱚᱣᱟ ᱪᱷᱟᱢᱰᱟ ᱞᱟᱛᱟᱨ ᱢᱟᱰᱣᱟ ᱞᱟ ᱛᱟᱨ ᱵᱚᱱ ᱵᱮᱣᱦᱟᱨ ᱫᱟ ᱥᱮ ᱱᱚᱣᱟ ᱵᱚᱱ ᱢᱮᱱ ᱫᱟᱲᱮᱭᱟᱜᱼᱟ ᱚᱱᱟ ᱴᱷᱟᱹᱠᱨᱟᱱ ᱮᱨᱟᱣᱟᱜ ᱤᱭᱟᱹ ᱞᱮᱠᱟ ᱦᱚᱸ ᱡᱟᱭᱜᱟ ᱞᱮᱠᱟ ᱠᱚ ᱦᱚᱸ ᱢᱮᱱᱟ ᱱᱚᱣᱟ ᱢᱟᱛᱠᱚᱢ ᱤᱭᱟᱹ ᱫᱚ ᱟᱨᱦᱚ ᱡᱚᱢᱟᱭ ᱛᱮ ᱡᱚᱛᱚ ᱠᱷᱚᱡ ᱢᱟᱨᱟᱝ ᱞᱮᱠᱟ ᱞᱮᱠᱟ ᱛᱮᱵᱚᱱ ᱢᱟᱱᱟᱣᱮᱫ ᱡᱟᱦᱮᱨ ᱮᱨᱟ ᱠᱚᱣᱟᱜ ᱜᱮ ᱟᱨ ᱟᱭᱢᱟ ᱞᱮᱠᱟᱱ ᱚᱱᱠᱟ ᱢᱮᱱᱟᱜᱼᱟ ᱦᱟᱸᱜ
ᱦᱮᱸ ᱟᱵᱚ ᱢᱮᱱᱟᱜ ᱜᱮᱭᱟ ᱟᱵᱚ ᱡᱟᱭᱜᱟ ᱡᱟᱭᱜᱟ ᱚᱠᱟ ᱡᱟᱭᱜᱟ ᱠᱚᱨᱮ ᱫᱚ ᱡᱚᱛᱚ ᱡᱟᱭᱜᱟ ᱛᱚ ᱥᱚᱢᱟᱱ ᱛᱚ ᱟᱨ ᱵᱟᱝ ᱠᱟᱱᱟ ᱜᱚᱝᱠᱮ
ᱦᱩᱸ ᱛᱟᱨ ᱢᱟᱱᱮ ᱢᱤᱫ ᱵᱟᱨ ᱯᱚᱨᱚᱵᱽ ᱯᱩᱱᱟᱹᱭ ᱫᱚ ᱦᱮᱸ
ᱦᱮᱸ ᱟᱪᱪᱷᱟ ᱡᱟᱦᱟᱸ ᱜᱚᱝᱠᱮ ᱞᱤᱧ ᱢᱮᱱᱫᱟ ᱚᱱᱟ ᱢᱮᱱ ᱫᱟᱞᱤᱧ ᱟᱯᱮ ᱫᱚ ᱚᱱᱟ ᱥᱚᱦᱨᱟᱭ ᱫᱚ ᱚᱠᱟ ᱵᱚᱸᱜᱟ ᱯᱮ ᱥᱚᱦᱨᱟᱭᱚᱜᱼᱟ ᱜᱮᱭᱟ ᱟᱨᱠᱤ
ᱟᱞᱮ ᱫᱚ ᱦᱟᱸᱜ ᱢᱮᱱ ᱫᱟᱲᱮᱭᱟᱜᱼᱟ ᱟᱢ ᱛᱟᱭᱱᱚᱢ ᱧᱚᱜ ᱞᱮ ᱥᱚᱦᱨᱟᱭᱚᱜᱼᱟ ᱱᱚᱣᱟ ᱯᱩᱥ ᱪᱟᱸᱫᱳ ᱨᱮᱜᱮ ᱦᱟᱸᱜ
ᱚ
ᱥᱠᱨᱟᱛ ᱥᱚᱝᱜᱮ ᱛᱮᱢ ᱡᱚᱢ ᱫᱟᱲᱮᱭᱟᱜ-ᱟ
ᱚ ᱢᱟᱱᱮ ᱥᱟᱠᱨᱟᱛ ᱥᱟᱠᱨᱟᱛ ᱥᱟᱶ ᱛᱮ ᱥᱮ ᱥᱟᱠᱨᱟᱛ ᱯᱚᱨᱮᱛᱮ
ᱥᱟᱠᱨᱟᱛ ᱥᱟᱶᱛᱮ ᱢᱟᱱᱮ ᱥᱚᱦᱨᱟᱭ ᱞᱮ ᱯᱩᱨᱟᱹᱣᱟ ᱥᱚᱦᱚᱨᱟᱭ ᱢᱩᱪᱟᱹᱫ ᱦᱤᱞᱟᱹᱜ ᱜᱮ ᱥᱟᱠᱨᱟᱛ᱾ ᱢᱟᱱᱮ ᱵᱮᱡᱷᱟ ᱛᱩᱧ ᱞᱮᱠᱟᱨᱮ ᱠᱚᱨᱟᱣᱟ ᱦᱟᱜ ᱚᱝᱠᱟ᱾
ᱚ
ᱛᱚ ᱚᱱᱟ ᱞᱟᱦᱟᱨᱮ ᱢᱟᱱᱮ ᱥᱟᱠ ᱠᱟᱨᱟᱛ ᱞᱟᱦᱟ ᱨᱮᱞᱮ ᱥᱚᱦᱚᱨᱟᱭᱟ ᱟᱫᱚ ᱦᱟᱸᱜ ᱱᱚᱜᱚᱭ ᱢᱩᱪᱟᱹᱫ ᱦᱤᱞᱳᱜ ᱥᱮ ᱢᱤᱫ ᱫᱤᱱ ᱛᱟᱭᱱᱚᱢ᱾ ᱵᱷᱮᱡᱟ ᱛᱩᱧ ᱥᱮ ᱱᱚᱣᱟ ᱥᱟᱠᱨᱟᱛ ᱦᱳᱭᱳᱜᱼᱟ ᱦᱟᱸᱜ᱾
ᱚ ᱟᱪᱪᱷᱟ ᱟᱪᱪᱷᱟ ᱟᱞᱮ ᱜᱚᱝᱠᱮ ᱱᱚᱛᱮ ᱟᱞᱮ ᱱᱚᱛᱮ ᱫᱚ ᱥᱚᱦᱨᱟᱭ ᱫᱚ ᱥᱚᱨᱦᱟᱭ ᱵᱚᱸᱜᱟ ᱜᱮᱞᱮ ᱢᱟᱱᱟᱣ ᱜᱮᱭᱟ
ᱦᱮᱸ ᱱᱚᱜ-ᱚ ᱱᱤᱭᱟᱹ ᱫᱚ ᱵᱚᱞᱮᱧ ᱵᱟᱲᱟᱭ ᱧᱟᱢ ᱠᱟᱫᱟ ᱮᱱᱛᱮ ᱤᱧ ᱢᱟ ᱞᱟᱦᱟ ᱠᱷᱚᱧ ᱵᱟᱲᱟᱭᱮᱫ ᱠᱟᱱ ᱮᱱ ᱵᱚᱞᱮ ᱱᱚᱶᱟ ᱥᱚᱦᱨᱟᱭ ᱫᱚ ᱢᱟᱱᱮ ᱡᱟᱱᱣᱟᱨᱤ ᱥᱮ ᱱᱚᱶᱟ ᱯᱩᱥ ᱪᱟᱸᱫᱚ ᱨᱮᱜᱮ ᱠᱚ ᱢᱟᱱᱟᱣᱟ ᱟᱫᱚ ᱚᱱᱟ ᱯᱩᱛᱷᱤ ᱠᱚᱨᱮ ᱥᱮ ᱱᱮᱛᱟᱨ ᱢᱟᱛᱚ ᱭᱩᱴᱤᱭᱩᱵᱽ ᱠᱚᱨᱮ ᱦᱚᱸ ᱱᱚᱝᱠᱟᱹᱧ ᱵᱟᱰᱟᱭ ᱧᱟᱢ ᱠᱮᱫᱟ ᱟᱪᱪᱷᱟ ᱱᱚᱣᱟ
ᱦᱮᱸᱜ
ᱚᱱᱮ ᱢᱤᱫᱴᱟᱹᱝ ᱥᱚᱦᱚᱨᱟᱭ ᱪᱟᱸᱫᱚᱳ ᱠᱚ ᱢᱮᱛᱟᱜ ᱠᱟᱱ ᱥᱮ ᱱᱚᱣᱟ ᱫᱤᱠᱩ ᱠᱚ ᱠᱟᱨᱛᱤᱠ ᱠᱚ ᱢᱮᱛᱟᱜ ᱠᱟᱱ ᱩᱱ ᱚᱠᱛᱮ ᱦᱚᱸᱠᱚ ᱢᱟᱱᱟᱣᱫᱟ ᱦᱟᱸᱜ ᱟᱫᱚ ᱵᱟᱰᱟᱭ ᱧᱟᱢ ᱠᱤᱫᱟᱹᱧ ᱵᱚᱞᱮ ᱱᱚᱣᱟ ᱟᱞᱮ ᱥᱮᱱᱟᱜ ᱫᱚ ᱯᱟᱥᱮᱡ ᱛᱟᱭᱱᱚᱢ ᱜᱮᱭᱟ ᱱᱚᱣᱟ ᱦᱩᱞ ᱨᱮ ᱟᱭᱢᱟ ᱞᱮᱠᱟᱱ ᱮᱴ ᱠᱮᱴᱚᱬᱮ ᱨᱟᱠᱟᱵ ᱞᱮᱱᱟ ᱩᱱ ᱛᱟᱭᱱᱚᱢ ᱠᱷᱚᱱᱚᱡ ᱜᱮ ᱯᱟᱥᱮ ᱱᱚᱝᱠᱟ ᱦᱩᱭᱩᱜ ᱠᱟᱱᱟ᱾
ᱜᱚᱝᱠᱮ ᱛᱟᱦᱚᱞᱮ ᱚᱱᱟ ᱦᱩᱞ ᱠᱚᱫᱚ ᱦᱩᱭᱩᱜ ᱜᱮᱭᱟ ᱥᱮ ᱦᱩᱭᱮᱱ ᱜᱮᱭᱟ ᱥᱮ ᱵᱟᱝ ᱜᱮ?
ᱦᱩᱞ ᱢᱟᱱᱮ ᱦᱩᱞ ᱢᱟᱦᱟ ᱛᱤᱥ ᱡᱩᱱ᱾
ᱦᱩᱞ ᱢᱟᱦᱟᱨ ᱜᱮ ᱦᱮᱸ ᱦᱮᱸ ᱦᱩᱞ ᱢᱟᱦᱟ ᱨᱮ ᱜᱮ
ᱦᱮᱸ ᱦᱮᱸ ᱟᱞᱮᱥᱮᱫ ᱫᱚ ᱱᱚᱜᱚᱭ ᱦᱩᱞ ᱫᱤᱥᱚᱢ ᱞᱮᱠᱟᱛᱮ ᱚᱱᱟᱛᱮ ᱦᱩᱞ ᱢᱟᱦᱟ ᱫᱚ ᱟᱹᱰᱤ ᱨᱟᱹᱥᱠᱟᱹ ᱨᱚᱢᱚᱡᱽ ᱛᱮᱜᱮ ᱠᱚ ᱢᱟᱱᱟᱣ ᱜᱮᱭᱟ ᱦᱟᱸᱜ ᱦᱚᱸ ᱡᱟᱭᱜᱟ ᱡᱟᱭᱜᱟ ᱨᱮ ᱠᱷᱟᱥᱠᱟᱨ ᱚᱠᱟ ᱚᱠᱟᱨᱮ ᱢᱟᱱᱮ ᱢᱩᱴᱷᱟᱹᱱ ᱠᱚ ᱱᱚᱣᱟ ᱥᱤᱫᱷᱩ ᱠᱟᱹᱱᱩ ᱛᱟᱹᱠᱤᱱᱟᱜ ᱥᱮ ᱡᱟᱦᱟᱸᱭ ᱜᱮ ᱪᱟᱸᱫᱽ ᱵᱷᱟᱭᱨᱚ ᱛᱤᱱᱟᱹᱜ ᱦᱩᱞᱜᱟᱨᱤᱭᱟᱹ ᱠᱚᱣᱟᱜ ᱢᱮᱱᱟᱜᱼᱟ ᱢᱩᱴᱷᱟᱹᱱ ᱠᱩ ᱚᱱᱟ ᱡᱟᱭᱜᱟ ᱨᱮᱫᱚ ᱟᱹᱰᱤ ᱡᱟᱹᱥᱛᱤ ᱢᱟᱱᱮ ᱨᱟᱹᱥᱠᱟᱹ ᱨᱚᱢᱚᱡᱽ ᱠᱟᱛᱮᱫ ᱥᱮ ᱢᱮᱱ ᱫᱟᱲᱮᱭᱟ ᱮᱦᱚᱵ ᱨᱮ ᱢᱩᱴᱷᱟᱹᱱ ᱠᱩᱠᱩ ᱥᱟᱯᱷᱟᱭᱟ ᱟᱹᱨᱩᱵ ᱥᱟᱯᱷᱟᱭ ᱠᱩ ᱰᱟᱹᱵᱽᱨᱟᱹ ᱥᱟᱯᱷᱟᱭ ᱠᱩ ᱛᱟᱭᱱᱚᱢ ᱛᱮ ᱦᱟᱸᱜ ᱢᱟᱞᱟ ᱠᱩᱠᱚ ᱦᱚᱨᱚᱜ ᱟᱹᱠᱤᱱᱟ ᱥᱮ ᱟᱨᱛᱤ ᱥᱮ ᱟᱭᱢᱟ ᱞᱮᱠᱟ ᱱᱚᱜ ᱚᱱᱠᱟ ᱵᱚᱸᱜᱟ ᱵᱳᱩᱨᱩᱳ ᱦᱩᱭᱩᱜᱼᱟ ᱟᱨ ᱛᱟᱭᱚᱢ ᱛᱮᱫᱚ ᱦᱟᱸᱜ ᱡᱟᱭᱜᱟ ᱡᱟᱭᱜᱟ ᱨᱮ ᱚᱱᱠᱟ ᱵᱷᱟᱥᱚᱱ ᱠᱚ ᱦᱩᱭᱩᱜᱼᱟ ᱩᱱᱠᱤᱱ ᱵᱟᱵᱚᱛ ᱛᱮ ᱥᱮ ᱟᱭᱢᱟ ᱞᱮᱠᱟᱱ ᱢᱟᱱᱚᱛ ᱯᱮᱲᱟ ᱠᱚ
ᱠᱟᱛᱮ ᱜᱮ ᱞᱟᱹᱭ ᱪᱟᱞ ᱢᱤᱫᱵᱟᱨ ᱠᱟᱛᱷᱟ
ᱦᱮᱸ ᱟᱠᱚᱣᱟᱜ ᱫᱟᱢᱟᱱ ᱠᱟᱛᱷᱟ ᱠᱚ ᱞᱟᱹᱭ ᱥᱚᱼᱼ
ᱫᱟᱢᱟᱱ ᱠᱟᱛᱷᱟ ᱠᱚ ᱟᱨᱠᱤ ᱦᱮᱸ ᱟᱫᱚ ᱜᱚᱝᱠᱮ ᱱᱚᱣᱟ ᱠᱚ ᱱᱚᱣᱟ ᱠᱚᱦᱚᱸ ᱞᱤᱧ ᱢᱮᱱᱫᱟ ᱢᱮᱱᱫᱟᱹᱧ ᱡᱟᱭᱜᱟ ᱡᱟᱭᱜᱟ ᱨᱤᱧ ᱧᱮᱞ ᱫᱟ ᱱᱚᱣᱟ ᱠᱚᱫᱚ ᱵᱟᱝᱠᱚ ᱤᱭᱟᱹᱭ ᱫᱟᱠᱚ ᱟᱨᱠᱤ
ᱦᱮᱸ ᱦᱮᱸ ᱚᱱᱮ ᱚᱱᱟᱜᱮ ᱦᱟᱸᱜ ᱞᱤᱧ ᱢᱮᱱᱫᱟ ᱵᱚᱞᱮ ᱱᱮᱛᱟᱨ ᱡᱩᱜᱽ ᱨᱮ ᱧᱮᱞ ᱮᱫᱟ ᱵᱚᱞᱮ ᱟᱹᱰᱤ ᱡᱟᱹᱥᱛᱤ ᱜᱮ ᱱᱚᱣᱟ ᱰᱤᱡᱮ ᱮᱱᱮᱡ ᱠᱚ ᱥᱮ ᱟᱭᱢᱟ ᱞᱮᱠᱟᱱ ᱪᱷᱟᱹᱯᱨᱤ ᱮᱱᱮᱡ ᱠᱚ ᱠᱚ ᱦᱩᱭ ᱦᱚᱪᱚᱭᱮᱫᱟ ᱾ ᱱᱚᱣᱟ ᱯᱷᱩᱴᱵᱚᱞ ᱱᱚᱣᱟ ᱯᱨᱳᱜᱨᱟᱢ ᱠᱚ ᱦᱚᱪᱚᱭᱮᱫᱟ ᱚᱱᱟ ᱥᱟᱶ ᱥᱟᱶᱛᱮ ᱰᱤᱡᱮ ᱠᱚ ᱪᱟᱹᱞᱩ ᱠᱟᱜ ᱠᱟᱱᱟ ᱾ ᱟᱨ ᱮᱠᱮᱱ ᱢᱟᱱᱮᱢ ᱢᱮᱱ ᱫᱟᱲᱮᱭᱟᱜᱼᱟ ᱦᱩᱞ ᱵᱟᱵᱚᱫ ᱛᱮᱫᱚ ᱢᱤᱫᱴᱮᱱ ᱠᱟᱛᱷᱟ ᱦᱚᱸ ᱵᱟᱠᱚ ᱠᱟᱛᱷᱟᱭ ᱮᱫᱟ ᱪᱮᱫᱟᱜ ᱦᱩᱭᱩᱜ ᱠᱟᱱᱟ ᱦᱩᱞ ᱢᱟᱦᱟ ᱪᱮᱫ ᱵᱟᱝ ᱠᱷᱟᱹᱞᱤ ᱠᱚ ᱵᱟᱲᱟᱭᱟ ᱵᱚᱞᱮ ᱦᱩᱞ ᱢᱟᱦᱟ ᱦᱚᱲ ᱦᱚᱯᱚᱱ ᱠᱚᱣᱟᱜ ᱢᱤᱫᱴᱟᱹᱝ
ᱜᱚᱢᱠᱮ ᱟᱫᱚ ᱱᱤᱛᱳ ᱫᱚ ᱚᱱᱟ ᱫᱚᱠᱚ ᱢᱮᱱᱼ ᱢᱮᱱᱛᱮᱫᱟᱠᱚ ᱦᱩᱞ ᱢᱟᱦᱟ ᱫᱚ ᱢᱤᱫᱴᱮᱱ ᱯᱚᱨᱚᱵᱽ ᱾ ᱠᱤᱱᱛᱩ ᱦᱩᱞ ᱢᱟᱦᱟ ᱫᱚ ᱯᱚᱨᱚᱵᱽ ᱫᱚ ᱵᱟᱝ ᱠᱟᱱᱟ ᱚᱱᱟ ᱫᱚ
ᱦᱮᱸ ᱢᱟᱱᱮ ᱯᱚᱨᱚᱵᱽ ᱫᱚ ᱵᱟᱝ ᱠᱟᱱᱟ ᱾ ᱟᱫᱚ ᱱᱚᱜᱼᱚ ᱱᱤᱭᱟᱹᱟᱹᱜᱮ ᱦᱟᱸᱜ ᱢᱟᱱᱮ ᱵᱟᱰᱟᱭ ᱵᱟᱹᱱᱩᱜ ᱛᱟᱠᱚᱣᱟ ᱵᱚᱞᱮ ᱱᱚᱣᱟ ᱫᱚ ᱪᱮᱫ ᱠᱟᱱᱟ᱾ ᱠᱷᱟᱹᱞᱤ ᱠᱚ ᱵᱟᱲᱟᱭᱟ ᱵᱚᱞᱮ ᱦᱮᱸ ᱱᱚᱣᱟ ᱦᱤᱞᱳᱜ ᱫᱚ ᱪᱷᱩᱴᱤ ᱛᱟᱦᱮᱱᱟ ᱟᱨ ᱦᱚᱲ ᱦᱚᱯᱚᱱᱟᱜ ᱡᱟᱦᱟ ᱚᱱᱟ ᱢᱤᱫᱴᱮᱱ ᱢᱤᱫᱴᱟᱝ ᱟᱹᱰᱤ ᱱᱟᱜᱟᱢᱟᱱ ᱫᱤᱱ ᱠᱟᱱᱟ ᱾ ᱚᱱᱮ ᱚᱱᱠᱟ ᱜᱮ ᱦᱟᱸᱜ
ᱦᱮᱸ ᱢᱟᱱᱟᱜ ᱟ
ᱫᱚᱧ ᱫᱩᱧ ᱢᱮᱱᱟ ᱱᱚᱣᱟ ᱛᱮ ᱨᱮᱫᱚ ᱡᱟᱦᱱᱟᱜ ᱮᱱᱮᱡ ᱥᱮᱨᱮᱧ ᱥᱮ ᱟᱹᱛᱷᱟᱣᱲᱤ ᱜᱮ ᱚᱱᱠᱟ ᱫᱚ ᱵᱟᱝ ᱦᱩᱭᱩᱜ ᱞᱟᱹᱠᱛᱤ ᱠᱟᱱᱟ ᱱᱚᱣᱟ ᱨᱮᱫᱚ ᱮᱠᱮᱱ
ᱱᱟᱜᱟᱢ ᱵᱟᱵᱚᱫ ᱛᱮ ᱜᱟᱞᱢᱟᱨᱟᱣ ᱥᱮ ᱜᱟᱞᱚᱪ ᱥᱮ ᱚᱱᱮ ᱚᱱᱠᱟᱱ ᱡᱤᱱᱤᱥ ᱠᱚᱨᱟᱣ ᱨᱮᱱᱟᱜ ᱞᱟ ᱛᱤ ᱠᱟᱱᱟ ᱮᱱᱛᱮᱫ ᱵᱚᱱ ᱵᱟᱲᱟᱭ ᱜᱮᱭᱟ ᱛᱤᱥ ᱡᱩᱱ ᱦᱤᱞᱳᱜ ᱚᱠᱟ ᱵᱷᱚᱜᱽᱱᱟᱰᱤ ᱨᱮ ᱥᱤᱫᱩ ᱠᱟᱹᱱᱦᱩ ᱛᱟᱹᱠᱤᱱᱟᱜ ᱟᱹᱭᱩᱨ ᱛᱮ ᱥᱟᱭᱥᱟᱭ ᱢᱟᱱᱮ ᱥᱟᱭᱥᱟᱭ ᱫᱚ ᱵᱟᱝ ᱦᱟᱡᱟᱨ ᱠᱷᱚᱡ ᱡᱟᱹᱥᱛᱤ ᱦᱚᱲ ᱠᱚ ᱱᱚᱝᱠᱟ ᱠᱚ ᱡᱟᱣᱨᱟ ᱞᱮᱱ ᱚᱱᱠᱟᱜᱮ ᱡᱩᱫᱤ ᱦᱩᱞ ᱢᱟᱦᱟ ᱨᱮᱦᱚᱸ ᱱᱚᱝᱠᱟ ᱜᱮᱵᱚᱱ ᱡᱟᱣᱨᱟ ᱞᱮᱱᱠᱷᱟᱱ ᱟᱨ ᱟᱭᱢᱟ ᱞᱮᱠᱟᱱ ᱠᱟᱛᱷᱟ ᱛᱮᱵᱚᱱ ᱨᱚᱯᱚᱲ ᱞᱮᱱᱠᱷᱟᱱ ᱦᱮᱸ ᱦᱩᱸ ᱟᱫᱚ ᱱᱟᱯᱟᱭ ᱦᱩᱭ ᱠᱚᱜᱼᱟ ᱚᱱᱮ ᱚᱱᱠᱟ ᱥᱮ ᱵᱟᱝ
ᱜᱚᱝᱠᱮ ᱟᱹᱞᱤᱧ ᱞᱤᱧ ᱧᱮᱞ ᱮᱫᱟ ᱡᱟᱭᱜᱟ ᱡᱟᱭᱜᱟ ᱨᱮᱫᱚ ᱢᱟᱱᱮ ᱱᱚᱝᱠᱟ ᱦᱚᱸ ᱦᱩᱭᱩᱜ ᱠᱟᱱᱟ ᱢᱟᱱᱮ ᱧᱮᱞ ᱵᱤᱱ ᱦᱩᱞ ᱠᱚᱦᱚᱸ ᱦᱩᱭ ᱫᱚ ᱦᱩᱭᱮᱱ ᱜᱮᱭᱟ ᱟᱫᱚ ᱛᱟᱲᱟᱢ ᱛᱟᱭᱚᱢ ᱛᱮ ᱱᱟᱠᱷᱟᱡ ᱦᱟᱸᱜ ᱧᱮᱞ ᱦᱩᱭᱩᱜ ᱠᱟᱱᱟ ᱫᱚᱢᱮ ᱢᱟᱭᱤᱠ ᱵᱚᱠᱥ ᱛᱮᱠᱚ ᱮᱱᱮᱡ ᱠᱟᱱᱟ ᱠᱚ ᱪᱮᱫ ᱜᱮᱵᱮᱱ ᱢᱮᱛᱟ ᱠᱚᱣᱟ ᱟᱨ ᱚᱱᱟ ᱭᱩᱴᱩᱵᱽ ᱠᱚᱨᱮ ᱠᱚᱦᱚ ᱠᱚ ᱱᱤᱡᱮᱨᱟᱜ ᱴᱮᱴᱟᱥ ᱨᱮ ᱫᱚᱦᱚᱭ ᱫᱟ ᱚᱠᱚᱭ ᱪᱤᱠᱟᱹ ᱯᱷᱮᱥᱵᱩᱠ ᱨᱮ ᱟᱯᱞᱳᱰ ᱮᱟᱭ ᱠᱤᱱᱛᱩ ᱟᱹᱞᱤᱧᱟᱜ ᱚᱱᱟ ᱠᱚᱫᱚ ᱢᱮᱱᱫᱚ ᱟᱨ ᱠᱤ ᱡᱮ ᱚᱱᱟ ᱠᱚᱫᱚ ᱮᱠᱟᱞ ᱴᱷᱤᱠ ᱜᱮ ᱵᱟᱝ ᱠᱟᱱᱟ ᱠᱟᱨᱚᱱ ᱚᱱᱟ ᱫᱤᱱ ᱨᱮᱫᱚ ᱚᱱᱟ ᱡᱤᱱᱤᱥᱴᱟ ᱵᱟᱝ ᱠᱚᱨᱟᱣ ᱞᱮᱠᱷᱟᱱ ᱠᱤ ᱵᱟᱝ ᱜᱟᱱᱚᱜᱼᱟ
ᱚᱠᱟᱞ
ᱟᱹᱰᱤ ᱟᱹᱰᱤ ᱡᱚᱠᱷᱟ ᱦᱚᱲᱤᱧ ᱧᱮᱞᱮᱫ ᱠᱚᱣᱟ ᱟᱨᱠᱤ
ᱠᱚ ᱡᱤᱱᱤᱥ ᱫᱚ ᱱᱚᱣᱟ ᱢᱟᱺᱡᱷᱤ ᱯᱟᱨᱜᱟᱱᱟ ᱢᱤᱫᱴᱮᱱ ᱟᱹᱰᱤ ᱢᱟᱨᱟᱝ ᱤᱭᱟᱹ ᱥᱤᱥᱴᱮᱢ ᱢᱮᱱᱟᱜ ᱛᱟᱵᱚᱱᱟ ᱟᱫᱚ ᱚᱱᱟ ᱦᱚᱛᱮ ᱛᱮ ᱡᱩᱫᱤ ᱠᱚ ᱵᱚᱱᱫᱷ ᱦᱚᱪᱚ ᱞᱮᱠᱷᱟᱱ ᱟᱨ ᱡᱟᱦᱟᱸᱭ ᱱᱚᱝᱠᱟᱱ ᱟᱛᱷᱟᱹᱣᱲᱤ ᱜᱮ ᱠᱟᱨᱭᱚᱠᱨᱚᱢ ᱠᱚᱭ ᱠᱚᱨᱟᱣ ᱦᱚᱪᱚᱭᱟ ᱩᱱᱠᱩ ᱪᱮᱛᱟᱱ ᱨᱮ ᱡᱟᱦᱟᱱᱟᱜ ᱢᱤᱫ ᱢᱤᱫᱴᱮᱱ ᱥᱟᱹᱡᱟᱹᱭ ᱥᱮ ᱰᱟᱸᱰᱚᱢ ᱞᱮᱠᱟ ᱠᱚ ᱠᱚᱨᱟᱣ ᱞᱮᱠᱷᱟᱡ ᱫᱚ ᱱᱟᱯᱟᱭ ᱦᱩᱭᱩᱜᱼᱟ ᱦᱟᱸᱜ ᱥᱮᱢ ᱢᱮᱱ ᱫᱟᱲᱮᱭᱟᱜᱼᱟ ᱵᱚᱱᱫ ᱤᱫᱤᱭᱟᱠᱚ ᱱᱚᱣᱟ ᱟᱹᱛᱷᱣᱲᱤ ᱯᱨᱳᱜᱨᱟᱢ ᱠᱚ
ᱦᱮᱸ ᱟᱫᱚ ᱚᱱᱟ ᱠᱚ ᱤᱱᱠᱟᱹ ᱫᱤᱱ ᱨᱮᱫᱚ ᱚᱱᱟ ᱠᱚᱫᱚ ᱵᱟᱝ ᱠᱚᱨᱟᱣ ᱞᱮᱠᱷᱟᱱ ᱜᱮ ᱵᱷᱟᱹᱜᱤᱜᱼᱟ
ᱦᱮᱸ ᱦᱮᱸ ᱟᱨ ᱢᱤᱫᱴᱮᱱ ᱦᱩᱭᱩᱜ ᱠᱟᱱᱟ ᱵᱚᱞᱮ ᱮᱱᱛᱮᱜ ᱟᱭᱢᱟ ᱦᱚᱲ ᱱᱚᱣᱟ ᱤᱭᱟᱹ ᱵᱟᱵᱚᱫ ᱛᱮ ᱵᱟᱠᱚ ᱵᱟᱲᱟᱭᱟ ᱵᱚᱞᱮ ᱪᱮᱫ ᱠᱟᱱᱟ ᱵᱟᱝ ᱠᱟᱱᱟ ᱟᱫᱚ ᱤᱧᱫᱚᱩᱧ ᱢᱮᱱᱟ ᱵᱚᱞᱮ ᱛᱤᱱᱟᱹᱜ ᱟᱵᱚ ᱥᱤᱠᱷᱱᱟᱹᱛᱟᱱ ᱦᱚᱲ ᱠᱚ ᱢᱮᱱᱟᱜ ᱵᱚᱱᱟ ᱥᱮ ᱟᱹᱠᱤᱞᱟᱱ ᱦᱚᱲ ᱠᱚ ᱢᱮᱱᱟᱜ ᱵᱚᱱᱟ ᱟᱵᱚᱤ ᱡᱮ ᱟᱹᱛᱩ ᱟᱹᱛᱩ ᱰᱷᱮᱦᱟᱹ ᱰᱷᱮᱦᱟᱹ ᱵᱚᱱ ᱪᱟᱞᱟᱣ ᱞᱮᱱ ᱠᱷᱟᱱ ᱟᱨᱵᱚᱱ
ᱦᱮᱸ
ᱞᱟᱹᱭᱟᱠᱚ ᱠᱷᱟᱱᱡ ᱵᱚᱞᱮ ᱪᱮᱫ ᱠᱟᱱᱟ ᱵᱟᱝ ᱠᱟᱱᱟ ᱢᱮᱱ ᱫᱟᱲᱮᱭᱟᱜᱼᱟᱢ ᱵᱚᱞᱮ ᱟᱣᱮᱨᱱᱮᱥ ᱞᱮᱠᱟ ᱵᱚᱱ ᱠᱚᱨᱟᱣ ᱞᱮᱠᱷᱟᱡ ᱫᱚ ᱦᱟᱸᱜ
ᱦᱮᱸᱠ ᱜᱚᱝᱠᱮ ᱱᱚᱣᱟ ᱠᱚᱫᱚ ᱪᱤᱱᱛᱟᱹ ᱵᱷᱟᱵᱽᱱᱟ ᱫᱚ ᱢᱟᱱᱮ ᱩᱱ ᱦᱤᱞᱳᱜ ᱫᱚ ᱚᱱᱟ ᱫᱤᱱ ᱫᱚ ᱵᱟᱭ ᱠᱟᱹᱢᱤᱭᱟ ᱟᱨᱠᱤ ᱠᱟᱨᱚᱱ ᱡᱟᱦᱟᱸ ᱫᱤᱱ ᱦᱤᱞᱳᱜ ᱠᱟᱱᱟ ᱦᱩᱞ ᱩᱱ ᱦᱤᱞᱳᱜ ᱫᱚ ᱚᱱᱟ ᱫᱚ ᱵᱟᱭ ᱠᱟᱹᱢᱤᱭᱟ ᱟᱫᱚ ᱱᱚᱣᱟ ᱫᱚ ᱠᱟᱹᱢᱤᱭᱟᱭ ᱡᱩᱫᱤ ᱦᱚᱳᱭᱛᱳ ᱢᱤᱫ ᱵᱟᱨ ᱫᱤᱱ ᱢᱤᱫ ᱵᱟᱨ ᱫᱤᱱ ᱵᱚᱱ ᱢᱤᱫ ᱪᱟᱸᱫᱚᱳ ᱵᱟᱨ ᱪᱟᱸᱫᱚᱳ ᱞᱟᱦᱟ ᱨᱮᱜᱮ ᱱᱚᱝᱠᱟ ᱚᱱᱠᱟᱟᱜ ᱜᱮ ᱜᱟᱞᱢᱟᱨᱟᱣ ᱠᱟᱛᱮᱮᱫ ᱦᱟᱸᱰᱮ ᱱᱟᱰᱮᱱ ᱠᱚ ᱯᱩᱨᱟᱹ ᱡᱟᱦᱟᱸ ᱟᱨᱠᱤ ᱟᱵᱚ ᱵᱷᱟᱨᱚᱛ ᱡᱟᱠᱟᱛ ᱢᱟᱺᱡᱷᱤ ᱯᱟᱨᱜᱟᱱᱟ ᱢᱮᱱᱟᱜ ᱛᱟᱵᱚᱱᱟ ᱟᱨᱠᱤ ᱢᱟᱱᱮ ᱚᱱᱟ ᱠᱚ ᱵᱟᱨᱮᱛᱮ ᱡᱩᱫᱤ ᱡᱚᱛᱚ ᱦᱚᱲ ᱢᱤᱫᱴᱮᱱ ᱠᱚ ᱜᱚᱞᱯᱷᱚ ᱠᱮᱭᱟ ᱠᱚ ᱡᱮ ᱢᱤᱫ ᱫᱤᱱ ᱱᱚᱣᱟ ᱫᱤᱱ ᱨᱮᱫᱚ ᱟᱵᱚ ᱵᱚᱱ ᱱᱚᱝᱠᱟᱭᱟ ᱚᱱᱠᱟᱭᱟᱜ ᱠᱟᱹᱴᱤᱡ ᱡᱟᱦᱟᱸ ᱡᱟᱦᱟᱸ ᱡᱟᱭᱜᱟ ᱡᱟᱭᱜᱟ ᱡᱟᱜᱟ ᱵᱚᱱ ᱩᱪᱷᱱᱟ ᱟᱨᱠᱤ ᱡᱚᱛᱚ ᱠᱚ ᱡᱟᱣᱨᱟ ᱠᱮᱫ ᱠᱚᱣᱟ ᱡᱮ ᱱᱚᱣᱟ ᱛᱤᱱᱫᱚ ᱱᱚᱣᱟ ᱠᱚᱫᱚ ᱦᱮᱸ
ᱢᱟᱱᱮ ᱱᱚᱣᱟ ᱩᱱ ᱦᱤᱞᱳᱜ ᱫᱚ ᱵᱟᱹᱞᱤᱧ ᱢᱮᱱᱫᱟ ᱵᱚᱞᱮ ᱩᱱ ᱦᱤᱞᱳᱜ ᱱᱚᱝᱠᱟᱱ ᱡᱟᱭᱜᱟ ᱡᱟᱭᱜᱟ ᱨᱮ ᱪᱟᱞᱟᱣ ᱠᱟᱛᱮᱜ ᱵᱚᱱ ᱦᱚᱦᱚ ᱟᱠᱚ ᱚᱱᱟ ᱫᱚ ᱵᱟᱝ ᱚᱱᱟ ᱠᱷ ᱞᱟᱦᱟ ᱨᱮᱵᱚᱱ ᱡᱮᱞᱮᱠᱟ ᱱᱮᱰᱟ ᱞᱮᱠᱟ ᱵᱚᱱ ᱡᱟᱦᱟᱱᱟᱜ ᱵᱚᱱ ᱠᱚᱨᱟᱣᱟ ᱚᱱᱠᱟ ᱠᱷᱮᱰᱟᱣ ᱞᱮᱠᱷᱟᱡ ᱵᱚᱞ ᱱᱚᱣᱟ ᱦᱤᱞᱳ ᱫᱚ ᱱᱚᱝᱠᱟ ᱱᱚᱝᱠᱟ ᱠᱟᱨᱡᱚᱠᱨᱚᱢ ᱦᱩᱭᱩᱜᱼᱟ ᱚᱱᱟ ᱜᱮᱵᱚᱱ ᱪᱮᱟᱭ ᱟᱨᱛᱷᱷᱟᱲᱤ ᱜᱮ ᱯᱨᱳᱜᱨᱟᱢ ᱠᱚᱫᱚ ᱵᱟᱵᱚᱱ ᱦᱩᱭ ᱪᱼᱟ
ᱟᱵᱚᱱ ᱦᱚᱭ ᱪᱩ ᱭᱟ ᱡᱟᱦᱟᱸ ᱫᱚ ᱦᱟᱜ ᱫᱷᱟᱹᱞᱩᱭ ᱫᱷᱟᱹᱞᱩᱭ ᱮᱱᱮᱡ ᱚᱱᱟ ᱠᱚᱫᱚ ᱵᱟᱝᱵᱚᱱ ᱠᱚᱨᱟᱣᱟ
ᱮᱠᱟᱞ ᱟᱨ ᱮᱱᱛᱮᱫ ᱱᱚᱣᱟᱨᱮ ᱟᱹᱰᱤ ᱵᱟᱹᱲᱤᱡ ᱢᱮᱥᱮᱡᱽ ᱞᱮᱠᱟᱛᱮ ᱪᱟᱞᱟᱜ ᱠᱟᱱᱟ ᱥᱮ ᱥᱟᱸᱫᱮᱥ ᱞᱮᱠᱟ ᱠᱟᱛᱮ ᱪᱟᱞᱟᱜ ᱠᱟᱱᱟ ᱟᱵᱚᱨᱮᱱ ᱦᱚᱲ ᱠᱚᱴᱷᱮᱱ ᱥᱮᱢ ᱢᱮᱱ ᱫᱟᱲᱮᱭᱟᱜ-ᱟ ᱮᱴᱟᱜ ᱪᱷᱟᱹᱛᱤᱠ